ᱱᱮ ᱜᱷᱟᱹᱲᱤᱡ ᱫᱚ ᱱᱮᱴᱣᱟᱨᱠ ᱴᱷᱤᱠ ᱜᱮᱭᱟ ᱛᱚ ᱢᱮᱰᱚᱢ?
ᱫᱚᱢᱮ ᱯᱨᱚᱵᱮᱞᱮᱢ ᱮᱜ ᱟᱭᱛᱚ ᱱᱮᱴᱣᱟᱨᱠ ᱢᱟ,
ᱩᱸᱜ ᱟᱵᱤᱱᱟᱜ ᱨᱚᱲ ᱜᱮ ᱠᱟᱹᱴᱤᱡ ᱱᱟᱦᱟᱸᱜ ᱯᱨᱚᱵᱮᱞᱮᱢ ᱦᱮᱸ ᱦᱮᱸ ᱟᱸᱡᱚᱢᱚᱜ ᱠᱟᱱ ᱱᱤᱛᱚᱝ ᱫᱚ ᱠᱟᱹᱴᱤᱡ ᱢᱟᱡᱷᱮ ᱢᱟᱡᱷᱮ ᱚᱝᱠᱟ ᱨᱚᱲ ᱟᱹᱰᱤ ᱡᱩᱨᱩ ᱤᱭᱟᱹᱜ ᱠᱟᱱᱟ ᱜᱮᱫ ᱜᱮᱫ ᱛᱟᱦᱮᱸ ᱵᱩᱡᱷᱟᱹᱜ ᱛᱟᱦᱮᱸ ᱜᱫᱚᱜ ᱠᱟᱱᱟ᱾
ᱢᱮᱱᱠᱷᱟᱱ ᱟᱹᱞᱤᱧ ᱫᱚ ᱱᱮᱴᱳᱣᱟᱨᱠ ᱟᱞ ᱟᱹᱰᱤ ᱯᱨᱚᱵᱽ ᱢᱟᱱᱮ ᱯᱨᱚᱵᱞᱮᱢ ᱫᱚ ᱵᱟᱝ ᱢᱮᱱ ᱠᱟᱞ ᱮᱵᱮᱞᱮᱵᱮᱞ ᱜᱮᱭᱟ᱾
ᱟᱹᱞᱤᱧ ᱴᱷᱮᱱ ᱦᱚᱸ ᱱᱚᱸᱰᱮ ᱯᱩᱨᱟᱹ ᱯᱷᱟᱭᱤᱵᱽ ᱡᱤ ᱟᱫᱚ ᱟᱹᱞᱤᱧ ᱫᱚᱞᱤᱧ ᱢᱚᱱᱮᱭᱟ ᱠᱤᱱᱛᱩ ᱱᱚᱣᱟ ᱮᱯᱥ ᱮᱯᱥ ᱛᱟᱞᱟ ᱛᱮᱜᱮ ᱢᱚᱱᱮ ᱦᱩᱭᱩᱜ ᱠᱟᱱᱟ ᱡᱟᱦᱟᱱᱟᱜ ᱠᱳᱱᱳ ᱥᱟᱨᱵᱷᱟᱨ ᱯᱨᱚᱵᱮᱞᱮᱢ ᱦᱩᱭᱩᱜ ᱠᱟᱱᱟ ᱵᱟᱝᱠᱷᱟᱱ ᱫᱚ ᱚᱝᱠᱟ ᱫᱚ ᱯᱨᱚᱵᱮᱞᱮᱢ ᱵᱟᱝ ᱦᱩᱭ ᱨᱮᱱᱟᱜ ᱠᱟᱛᱷᱟ ᱫᱚ ᱵᱟᱝ ᱠᱟᱱᱟ ᱟᱫᱚ ᱛᱟᱦᱮᱱ ᱜᱮᱭᱟ ᱯᱨᱚᱵᱮᱞᱮᱢ ᱱᱮᱛᱟᱨ ᱫᱤᱱ ᱫᱚ ᱛᱤᱦᱤᱧ ᱫᱚ ᱟᱨᱦᱚᱸ ᱠᱟᱹᱢᱤ ᱵᱟᱭ ᱵᱟᱲ ᱛᱤ ᱢᱮᱱᱟᱜ ᱟᱠᱟᱫᱟ ᱛᱤᱦᱤᱧ ᱫᱚ ᱨᱚᱵᱤᱵᱟᱨ ᱠᱟᱱᱟ ᱮᱢᱱᱤ ᱛᱮ᱾
ᱦᱳᱭ ᱛᱟᱦᱮᱱ ᱜᱮᱭᱟ ᱦᱳᱭ ᱫᱟᱲᱮᱜ ᱜᱮᱭᱟ ᱾ ᱟᱫᱚ ᱢᱮᱰᱚᱢ ᱛᱟᱞᱦᱮ ᱛᱟᱞᱦᱮ ᱚᱲᱟᱜ ᱨᱮᱵᱤᱱ ᱛᱟᱦᱮᱱᱟ ᱥᱮ ᱟᱹᱵᱤᱱ ᱫᱚ ᱵᱟᱦᱮᱨᱮ ᱨᱮ?
ᱟᱹᱞᱤᱧᱟᱜ ᱫᱚ ᱞᱟᱹᱭ ᱞᱮᱠᱷᱟᱱ ᱵᱟᱨᱦᱮ ᱨᱮᱜᱮ ᱞᱤᱧ ᱛᱟᱦᱮᱱ ᱛᱟᱦᱮᱸᱫ ᱫᱚ ᱛᱮᱦᱮᱧ ᱜᱮ ᱚᱲᱟᱜ ᱞᱤᱧ ᱦᱮᱡ ᱮᱱᱟ ᱾
ᱟᱫᱚ ᱟᱹᱞᱤᱧᱟᱜ ᱡᱟᱦᱟᱢ ᱠᱟᱹᱢᱤ ᱦᱚᱨᱟ ᱠᱚ ᱛᱟᱦᱮᱸ ᱠᱟᱱᱟ ᱡᱷᱚᱛᱚ ᱱᱤᱛᱚᱜ ᱫᱚ ᱢᱩᱪᱟᱹᱫᱽ ᱮᱱᱟ ᱟᱫᱚ ᱱᱤᱛᱚᱝ ᱠᱟᱹᱴᱤᱡ ᱡᱤᱭᱟᱹᱜ ᱵᱟᱠᱷᱨᱟ ᱠᱷᱟᱹᱛᱤᱨ ᱛᱮ ᱚᱲᱟᱜ ᱦᱮᱡ ᱦᱩᱭ ᱠᱟᱱᱟ ᱟᱛᱩ ᱫᱤᱥᱚᱢ ᱦᱚᱸ ᱦᱮᱡ ᱫᱚᱨᱠᱟᱨ ᱜᱮ ᱢᱚᱱᱮ ᱜᱚᱦᱚᱲᱮᱜ ᱜᱮᱭᱟ ᱟᱹᱰᱤ ᱫᱤᱱ ᱠᱷᱚᱱᱟᱜ ᱜᱮ ᱦᱮᱡ
ᱦᱟᱹᱭ ᱟᱨ ᱡᱟᱦᱟᱸ ᱠᱟᱹᱢᱤ ᱨᱮ ᱵᱤᱱ ᱛᱟᱦᱮᱸ ᱠᱟᱱᱟ ᱦᱟᱸᱜ ᱡᱤᱨᱟᱹᱣ ᱦᱚᱸ ᱠᱟᱹᱴᱤᱡ ᱡᱤᱨᱟᱹᱣ ᱧᱟᱢ ᱮᱱᱟ᱾
ᱦᱮᱸ ᱦᱮᱸ᱾
ᱠᱟᱛᱷᱟ ᱠᱟᱱ ᱜᱮᱭᱟ ᱟᱫᱚ ᱚᱲᱟᱜ ᱦᱚᱸ ᱪᱟᱞᱟᱜ ᱞᱟᱜᱟᱜ ᱠᱟᱱᱟ ᱟᱭᱳ ᱵᱟᱵᱟ
ᱦᱮᱸ ᱦᱮᱸ ᱵᱟᱦᱨᱮ ᱫᱤᱥᱚᱢ ᱨᱮ ᱛᱟᱦᱮᱸ ᱠᱟᱛᱮᱛ ᱨᱮᱦᱚᱸ ᱢᱚᱱᱮ ᱫᱚ ᱥᱚᱵᱽ ᱥᱩᱢᱚᱭ ᱟᱛᱩ ᱫᱤᱥᱚᱢ ᱨᱮᱜᱮ ᱛᱟᱦᱮᱱᱟ᱾
ᱮᱠᱫᱚᱢ ᱮᱠᱫᱚᱢ ᱮᱠᱫᱚᱢ᱾
ᱛᱮ ᱜᱟᱯᱟ ᱛᱮ ᱵᱟᱝ ᱠᱚ ᱛᱟᱦᱮᱱ ᱨᱮᱦᱚᱸ ᱚᱲᱟᱜ ᱨᱮ ᱠᱷᱟᱹᱞᱤ ᱟᱭᱳ ᱟᱨ ᱵᱟᱵᱟ ᱠᱷᱟᱹᱞᱤ ᱩᱭᱦᱟᱹᱨ ᱛᱟᱦᱮᱱᱟ᱾
ᱮ ᱵᱤᱥᱟᱹᱥ ᱠᱟᱭ ᱛᱮ ᱟᱯᱮ ᱦᱟᱸᱜ ᱟ ᱠᱩᱲᱤ ᱦᱚᱯᱚᱱ ᱫᱚ ᱡᱮ ᱮᱠᱟᱞ ᱚᱲᱟᱜ ᱫᱚ ᱫᱚᱢᱮ ᱜᱮ ᱢᱚᱱᱮ ᱴᱟᱱᱚᱜ ᱛᱟ ᱠᱚᱣᱟᱜ ᱫᱚ ᱟᱞᱮ ᱠᱚᱲᱟ ᱜᱤᱫᱽᱨᱟᱹ ᱫᱚ ᱦᱟᱸᱜ ᱮᱱᱦᱚᱸ ᱢᱚᱱᱮ ᱞᱮ ᱛᱮᱱ ᱜᱚᱴᱟ ᱜᱚᱫ ᱛᱟᱞᱮ ᱜᱮᱭᱟ ᱪᱮ ᱦᱮᱸ ᱠᱟᱹᱢᱤ ᱦᱩᱭᱩᱜ ᱛᱟᱦᱮᱸ ᱦᱩᱭᱩᱜ ᱵᱟᱦᱟᱨ ᱨᱮ ᱮᱱᱠᱷᱟᱱ ᱟᱫᱚ ᱢᱟᱱᱮ ᱡᱟᱦᱟᱱᱟᱜ ᱵᱟᱹᱲᱤᱡ ᱫᱚ ᱵᱟᱹᱧ ᱞᱟᱹᱭᱟ ᱢᱮᱱᱠᱷᱟᱱ ᱢᱚᱱᱮ ᱫᱚ ᱟ ᱠᱩᱲᱤ ᱜᱤᱫᱽᱨᱟᱹᱣᱟᱜ ᱫᱚ ᱟᱹᱰᱤ ᱡᱟᱹᱥᱛᱤ ᱜᱮ ᱚᱨ ᱛᱟᱠᱚ ᱟᱭᱳᱵᱟᱵᱟ ᱛᱟᱠᱚ ᱥᱮᱜ ᱫᱚ ᱡᱮ ᱦᱮ ᱪᱟᱞᱟᱣ ᱦᱮᱡ ᱞᱮᱱ ᱜᱤᱧ ᱨᱚᱯᱚᱲ ᱦᱮᱡ ᱞᱮᱱ ᱜᱤᱧ ᱦᱚᱜᱚ ᱱᱚᱝᱠᱟ᱾ ᱦᱳᱭ ᱟᱫᱚ ᱦᱳᱭ ᱠᱩᱲᱤ ᱜᱤᱫᱽᱨᱟᱹ ᱫᱚ ᱟᱫᱚ ᱠᱟᱴ ᱴᱤᱡ ᱫᱩᱠ ᱛᱮᱠᱚ ᱡᱳᱨ ᱜᱮᱭᱟ ᱛᱚ ᱢᱟᱱᱮ ᱢᱚᱱ ᱠᱤ ᱞᱟᱣᱮᱨᱚᱜ ᱛᱟᱠᱚᱣᱟ ᱫᱚᱢᱮ ᱦᱳᱭ᱾
ᱚᱱᱟᱜᱮ᱾ ᱟᱫᱚ ᱦᱮᱡ ᱦᱩᱭᱱᱟ ᱚᱱᱟ ᱞᱟᱹᱜᱤᱫ ᱜᱮ ᱟᱫᱚ ᱦᱮᱡᱞᱤᱝ ᱡᱚᱠᱷᱚᱱ ᱢᱩᱪᱟᱹᱫ ᱯᱟᱲᱟ ᱠᱟᱱᱟ ᱦᱟᱯᱮ ᱪᱟᱞᱟᱣ ᱦᱩᱭ ᱞᱮᱱᱜᱮ ᱚᱲᱟᱜ
ᱦᱳᱭ ᱟᱹᱪᱩᱨ ᱦᱮᱡ ᱞᱮᱱᱜᱮ ᱚᱱᱛᱮᱱᱟᱜ ᱦᱚᱭ ᱦᱤᱸᱥᱤᱫ ᱠᱚᱦᱚᱸ ᱛᱚ ᱵᱟᱡᱟᱣ ᱟᱹᱜᱩᱭ ᱦᱩᱭᱩᱜᱼᱟ᱾
ᱦᱮᱸ ᱟᱫᱚ ᱠᱟᱹᱢᱤ ᱠᱚ ᱛᱤᱱ ᱦᱟᱹᱵᱤᱡ ᱟᱠᱟᱱᱟ ᱚᱲᱟᱜ ᱠᱚᱨᱮ ᱡᱟᱦᱚᱠ ᱠᱟᱹᱢᱤ ᱵᱟᱲᱟ ᱦᱚᱸ ᱦᱩᱭᱩᱜᱼᱟ ᱦᱚᱸ ᱚᱱᱟ ᱠᱚ ᱩᱭᱦᱟᱹᱨ ᱛᱮᱜᱮ ᱦᱮᱡ ᱦᱩᱭᱱᱟ ᱟᱫᱚ ᱦᱟᱸᱰᱮ ᱦᱚᱸ ᱡᱚᱢ ᱧᱩ ᱪᱷᱟᱲᱟ ᱛᱟᱦᱮᱱ ᱪᱷᱟᱲᱟ ᱡᱟᱦᱟᱱᱟᱜ ᱠᱟᱹᱢᱤ ᱵᱟᱹᱱᱩᱜ ᱟᱱᱟ ᱟᱫᱚ ᱪᱮᱫᱟᱜ ᱵᱮᱪ ᱮᱠᱟᱨ ᱚᱰᱮ ᱛᱮᱦᱮᱱᱟ ᱱᱚᱸᱰᱮ ᱫᱚ ᱡᱟᱦᱟᱱᱟᱜ ᱠᱟᱹᱢᱤ ᱦᱳᱲᱳ ᱦᱩᱭᱩᱜᱼᱟ ᱚᱱᱟ ᱩᱭᱦᱟᱹᱨ ᱛᱮᱜᱮ
ᱛᱚ ᱫᱤᱱᱟᱹᱢ ᱫᱤᱱ ᱠᱤᱱ ᱠᱟᱹᱢᱤ ᱠᱟᱱᱟ ᱟᱫᱚ ᱵᱟᱨ ᱴᱩᱠᱨᱟ ᱜᱚᱲᱚ ᱣᱟᱠ ᱵᱷᱟᱹᱜᱮ ᱨᱮᱱᱟᱜ ᱠᱟᱛᱷᱟ ᱠᱟᱱᱟ᱾
ᱯᱚᱭᱥᱟ ᱵᱟᱠᱚ ᱪᱟᱞᱟᱵᱚᱱ ᱠᱟᱱᱟ ᱥᱮᱨᱢᱟ ᱯᱩᱨᱤ ᱡᱟᱦᱟᱸ ᱯᱚᱭᱥᱟ ᱵᱟᱠᱚ ᱪᱟᱞᱟᱣᱵᱚᱱ ᱠᱟᱱᱟ ᱚᱱᱟ ᱨᱮᱱᱟᱜ ᱚᱫᱽᱫᱷᱮᱠ ᱨᱮᱦᱚᱸ ᱠᱟᱹᱡ ᱠᱟᱹᱢᱤ ᱠᱩᱲᱟᱭ ᱚᱰᱳᱚᱠ ᱠᱚ ᱞᱤᱧ ᱠᱷᱟᱱ ᱱᱟᱯᱟᱭᱚᱜᱼᱟ᱾
ᱦᱮᱸ ᱟᱫᱚ ᱦᱮᱸ ᱚᱱᱟ ᱱᱟᱜᱟᱛ ᱠᱟᱛᱷᱟ ᱠᱟᱱ ᱜᱮᱭᱟ ᱛᱟᱨᱯᱚᱨᱮ ᱢᱟᱱᱮ ᱡᱟᱱᱟᱢ ᱠᱟᱛᱮᱜ ᱱᱩᱢᱤᱱ ᱢᱟᱨᱟᱝ ᱠᱚ ᱦᱟᱨᱟ ᱠᱮᱫ ᱫᱟᱲᱮ ᱫᱚ ᱵᱟᱭᱨᱮ ᱨᱮ ᱦᱮᱱᱟᱜ ᱵᱚᱱᱟ ᱛᱚ ᱩᱱᱠᱩ ᱞᱟᱹᱜᱤᱫ ᱦᱚᱸ
ᱦᱮᱸ ᱦᱚᱸ᱾
ᱮᱱᱤ ᱩᱰᱟᱹᱝ ᱫᱚ ᱢᱚᱱᱮ ᱦᱚᱭ ᱠᱟᱹᱴᱤᱡ ᱨᱮᱜᱮ ᱛᱟᱦᱮᱱ
ᱦᱮᱸ ᱟᱫᱚ ᱪᱤᱠᱟᱹᱜᱼᱟ ᱟᱭᱳᱵᱟᱵᱟ ᱛᱟᱠᱚ ᱫᱚᱠᱚ ᱩᱭᱦᱟᱹᱨᱟ ᱛᱚ ᱩᱭᱦᱟᱹᱨᱟ ᱥᱚᱵ ᱥᱚᱢᱚᱭ ᱪᱮ ᱱᱤᱛᱚᱜ ᱫᱚ ᱜᱤᱫᱽᱨᱟᱹ ᱯᱤᱫᱽᱨᱟᱹ ᱠᱟᱛᱮᱜ ᱱᱤᱛᱚᱜ ᱫᱚ ᱩᱱᱠᱩ ᱜᱮᱛᱟᱞᱮ ᱪᱟᱥᱟ ᱱᱟᱢᱟ ᱩᱱᱠᱩ ᱩᱱᱠᱩᱣᱟᱜ ᱡᱟᱦᱟᱸ ᱠᱩᱠᱢᱩ ᱛᱟᱠᱚ ᱚᱱᱟ ᱯᱩᱨᱟᱹᱣ ᱜᱮ ᱟᱞᱮᱭᱟᱜ ᱠᱚᱛ ᱛᱚᱵᱚ ᱛᱟᱞᱮ ᱤᱱᱟᱹ ᱜᱮᱠᱚ ᱩᱭᱦᱟᱹᱨᱟ᱾
ᱦᱳᱭ ᱤᱱ ᱨᱮᱜᱮ ᱛᱚ ᱢᱮᱰᱟᱢ ᱡᱷᱚᱛᱚ ᱢᱟᱱᱮ ᱫᱟᱛᱛᱟ ᱫᱛᱩ ᱠᱚᱥᱴᱚ ᱦᱤᱲᱤᱧ ᱠᱟᱛᱮᱱ ᱟᱵᱚ ᱧᱮᱞᱢᱮ ᱵᱟᱦᱟᱨ ᱨᱮᱠᱚ ᱫᱚᱦᱚᱭᱮᱜ ᱵᱚᱱᱟ ᱥᱮ ᱪᱮᱫᱮᱫ ᱵᱚᱱᱟ ᱠᱚ ᱟᱫᱚ ᱢᱟᱴᱷ ᱠᱷᱮᱛᱨᱮ ᱠᱟᱹᱢᱤ ᱦᱚᱸᱠᱤ ᱫᱚᱢᱮ ᱟᱣᱥᱟᱱ ᱠᱟᱹᱢᱤ ᱠᱟᱱᱛᱮ ᱚᱱᱟ ᱛᱚ ᱢᱟᱱᱮ ᱡᱚᱛᱷᱮᱥᱴᱚ ᱢᱤᱜᱴᱟᱝ ᱢᱟᱱᱮ ᱠᱷᱟᱴ ᱠᱟᱴᱟᱣ ᱞᱟᱜᱟᱜᱼᱟ, ᱢᱤᱫᱴᱟᱝ ᱡᱚᱛᱷᱮᱥᱴᱚ
ᱚᱱᱟ ᱜᱮᱛᱚ ᱦᱮᱸ ᱦ ᱚᱱᱟ ᱜᱮᱛᱚ ᱩᱭᱦᱟᱹᱨᱚᱜᱼᱟ, ᱱᱚᱝᱠᱟ ᱵᱟᱠᱡ ᱩᱭᱟᱹᱨᱚᱜᱼᱟ ᱢᱟᱡᱷᱮ ᱢᱟᱡᱷᱮ, ᱱᱚᱜᱼᱚᱞᱤᱧ ᱡᱮᱢᱚᱱ, ᱠᱟᱹᱢᱤ ᱠᱚ ᱢᱤᱫ ᱵᱟᱨ ᱫᱣᱟᱸᱜ ᱡᱩᱫᱤ ᱱᱚᱠᱟ ᱠᱷᱮᱛ ᱠᱟᱹᱢᱤ ᱠᱚ ᱦᱟᱸᱜ ᱩᱱᱟᱹᱜ ᱵᱟᱹᱞᱤᱧ ᱩᱥᱟᱹᱨᱟ ᱜᱚᱫᱟ ᱛᱚ, ᱟᱫᱚ ᱱᱚᱝᱠᱟ ᱞᱤᱧ ᱩᱭᱦᱟᱹᱨᱟ, ᱛᱟᱭᱚᱢ ᱫᱟᱨᱟᱢ ᱦᱚᱳᱭᱛᱳ ᱡᱟᱦᱟᱱᱟᱜ ᱦᱳᱭᱛᱳ ᱥᱮᱪᱮᱫ ᱜᱮ ᱥᱧ ᱥᱮᱪᱮᱫ ᱟᱠᱟᱱᱟ ᱡᱟᱦᱟᱱᱟᱜ ᱦᱚᱳᱭᱛᱳ ᱚᱱᱠᱟᱱᱟᱜ ᱦᱳᱭᱛᱳ ᱵᱟᱝ ᱦᱩᱭ ᱞᱮᱱᱟ ᱦᱮᱸ ᱟᱫᱚ ᱛᱟᱭᱚᱢ ᱫᱟᱨᱟᱢ ᱫᱚ ᱪᱮᱫ ᱞᱮᱠᱟ ᱠᱟᱛᱮᱢ ᱟᱹᱥᱩᱞᱚᱜᱼᱟ ᱥᱮ ᱟᱢᱟᱜ ᱡᱤᱭᱚᱱ ᱟᱨᱚ ᱵᱠᱤ ᱡᱤᱭᱚᱱ ᱪᱤᱠᱟ ᱠᱟᱛᱮᱢ ᱠᱷᱟᱸᱰᱟᱣᱟ ᱟᱨ ᱛᱚᱠᱷᱚᱱ ᱢᱟᱛᱚ ᱠᱷᱮᱛ ᱵᱟᱹᱫᱽ ᱨᱮᱱᱟᱜ ᱥᱟᱨᱴᱤᱯᱷᱤᱠᱮᱴ ᱤᱫᱤ ᱠᱟᱛᱮᱜ ᱢᱟ ᱩᱫᱩᱜᱼ ᱟᱭ ᱠᱷᱟᱱ ᱢᱟ ᱩᱱᱤ ᱢᱟ ᱠᱚᱱᱥᱮᱥᱚᱱ ᱢᱟ ᱵᱟᱭ ᱮᱢᱟᱢᱟᱭ, ᱥᱮ ᱵᱟᱭ ᱞᱟᱹᱭᱟᱢᱟᱭ ᱡᱮ ᱤᱧᱟᱜ ᱱᱩᱱᱟᱜ ᱮ ᱰᱤᱜᱽᱤᱭ ᱠᱟᱫᱟᱭ ᱾
ᱦᱮᱸ ᱴᱷᱤᱠ ᱴᱷᱤᱠ ᱴᱷᱤᱠ ᱾
ᱚᱱᱟ ᱠᱚᱜᱮ ᱩᱭᱦᱟᱹᱨᱚᱜᱼᱟ ᱵᱟᱹᱲᱛᱤ ᱾
ᱦᱳᱭ ᱥᱟᱨᱯᱷᱤᱠᱮᱴ ᱢᱟ ᱵᱟᱹᱫᱽ ᱠᱷᱮᱛ ᱨᱮᱫᱚ ᱠᱚᱱᱥᱮᱥᱚᱱ ᱵᱟᱭ ᱮᱢᱚᱜ ᱜᱮᱭᱟ, ᱴᱷᱤᱠ ᱫᱚ ᱴᱷᱤᱠ ᱠᱟᱛᱷᱟ ᱾
ᱚᱱᱟᱜᱮ ᱩᱭᱦᱟᱹᱨᱚᱜᱼᱟ ᱡᱟᱥᱛᱤ ᱧᱚᱜ ᱾
ᱛᱟᱦᱚᱞᱮ ᱢᱮᱰᱟᱢ ᱚᱞᱚᱜ ᱯᱟᱲᱦᱟᱣ ᱫᱚ ᱛᱤᱱᱟᱹᱜ ᱫᱷᱟᱹᱵᱤᱡ?
ᱚᱞᱚᱜ ᱯᱟᱲᱦᱟᱣ ᱫᱚ ᱱᱚᱜᱼᱚᱭ ᱛᱚ ᱡᱮᱜᱮᱛ ᱵᱤᱫᱽᱫᱟᱹᱜᱟᱲ ᱨᱮᱱᱟᱜ ᱦᱟᱹᱯᱤᱫ ᱮᱱᱟ ᱱᱚᱜᱼᱚᱭ ᱾ ᱪᱟᱵᱟᱭᱮᱱᱟ ᱦᱟᱸᱜ ᱢᱩᱪᱟᱹᱫ ᱩᱛᱟᱹᱨ ᱮᱠᱫᱚᱢ ᱾
ᱟᱪᱪᱷᱟ, ᱦᱮ, ᱛᱟᱦᱚᱞᱮ ᱛᱚ ᱟᱫᱚ ᱱᱤᱭᱟᱹ ᱯᱚᱨᱮ ᱫᱚ ᱛᱟᱦᱚᱞᱮ, ᱟᱫᱚ ᱪᱮᱫ ᱵᱤᱱ ᱪᱤᱠᱟᱹᱭᱟ?
ᱚᱱᱟ ᱯᱚᱨᱮᱱᱟᱜ ᱫᱷᱟᱯ ᱡᱟᱦᱟᱸ ᱢᱮᱱᱟᱜ ᱟᱠᱟᱫ ᱚᱱᱛᱮ ᱱᱟᱜᱷ ᱯᱟᱣᱲᱤ ᱞᱟᱦᱟ ᱦᱩᱭᱩᱜ ᱞᱟᱹᱜᱤᱫ ᱾ ᱩᱭᱦᱟᱹᱨ ᱵᱷᱟᱵᱽᱱᱟ ᱦᱩᱭ ᱟᱠᱟᱱᱟ, ᱟᱫᱚ ᱚᱲᱟᱜ ᱨᱮᱜᱮ ᱱᱟᱜᱷ᱾ ᱚᱲᱟᱜ ᱨᱮᱜᱮ ᱱᱟᱜᱷ ᱛᱤᱱᱟᱹᱜ ᱱᱟᱜᱷ ᱠᱩᱲᱟᱹᱣ ᱟᱱᱴᱟᱣ ᱟᱠᱟᱫᱟ ᱚᱱᱟ ᱠᱚᱜᱮ ᱦᱟᱸᱜ ᱠᱟᱹᱡ ᱠᱟᱹᱣᱲᱤ ᱠᱚᱜᱮ ᱱᱟᱜᱷ ᱠᱟᱹᱴᱤᱡ ᱟᱱᱟᱴ ᱯᱟᱲᱟᱜ ᱜᱮᱭᱟ, ᱟᱫᱚ ᱚᱱᱟ ᱠᱷᱟᱹᱛᱤᱨ ᱜᱮ ᱱᱟᱜᱷ ᱪᱮᱫ ᱠᱚ ᱱᱟᱜᱷ᱾
ᱩᱱᱟᱹᱜ ᱛᱚ ᱟᱭ ᱩᱯᱟᱨᱡᱚᱱ ᱫᱚ ᱵᱟᱹᱱᱩᱜ ᱛᱟᱵᱚᱱᱟ᱾
ᱦᱩᱸᱜ ᱩ᱾
ᱦᱳᱭ᱾ ᱛᱟᱦᱚᱞᱮ ᱯᱟᱲᱦᱟᱣ ᱛᱚ ᱦᱚᱸᱜᱼᱚᱭ ᱵᱷᱟᱜᱮ ᱜᱮ ᱦᱩᱭᱩᱜ ᱠᱟᱱ ᱜᱮᱭᱟ᱾
ᱢᱩᱪᱟᱹᱫ ᱮᱱᱟ ᱟᱹᱰᱤ ᱠᱚᱥᱴᱚ ᱥᱟᱞᱟᱜ ᱜᱮ ᱮᱠᱫᱚᱢ ᱾
ᱠᱚᱥᱴᱚ ᱫᱚ ᱪᱮᱫᱟᱜ ᱢᱮᱰᱟᱢ᱾
ᱠᱚᱥᱴᱚ ᱫᱚ ᱟᱫᱚ ᱢᱮᱱ ᱠᱟᱛᱷᱟ ᱫᱚ ᱟᱹᱞᱤᱧᱟᱜ ᱫᱚ ᱟᱹᱰᱤ ᱱᱤᱭᱟᱹ ᱢᱚᱫᱽᱫᱷᱮᱨ ᱨᱮ ᱟᱹᱰᱤ ᱡᱳᱨ ᱤᱭᱟᱹ ᱪᱟᱞᱟᱜ ᱠᱟᱱ ᱛᱟᱦᱮᱸᱜ ᱫᱚ᱾ ᱪᱮᱫᱟᱜ ᱥᱮ ᱠᱟᱨᱚᱱ, ᱟᱵᱚ ᱫᱚ ᱢᱤᱫᱴᱟᱱ ᱡᱚᱠᱷᱚᱱ ᱟᱵᱚ ᱱᱚᱣᱟ ᱵᱤᱫᱽᱫᱟᱹᱜᱟᱲ ᱨᱮ ᱡᱚᱠᱷᱚᱱ ᱵᱚᱱ ᱯᱟᱲᱦᱟᱜᱼᱟ ᱥᱮ ᱛᱚᱠᱷᱚᱱ ᱢᱤᱫᱴᱟᱝ ᱡᱟᱦᱟᱸ ᱵᱤᱫᱽᱫᱟᱹᱜᱟᱲ ᱠᱷᱚᱱᱟᱜ ᱟᱨ ᱢᱤᱫᱴᱟᱝ ᱢᱟᱨᱟᱝ ᱵᱷᱟᱜᱽ ᱨᱮ ᱡᱟᱦᱟᱸ ᱯᱤ ᱮᱭᱤᱪ ᱰᱤ ᱡᱩᱫᱤ ᱵᱷᱟᱜᱽ ᱦᱤᱡᱩᱜᱼᱟ ᱚᱱᱮ ᱱᱚᱝᱠᱟ ᱱᱟᱜᱷ ᱠᱚ ᱠᱟᱹᱢᱤ ᱠᱚ ᱧᱟᱢᱚᱜᱼᱟ, ᱟᱫᱚ ᱚᱱᱟ ᱠᱚᱢᱟ ᱦᱟᱸᱜ ᱟᱹᱰᱤ ᱟᱱᱟᱴ ᱜᱮ ᱚᱱᱟ ᱢᱟᱱᱮ ᱟᱹᱰᱤ ᱠᱚᱥᱴᱚ ᱥᱟᱞᱟᱜ ᱚᱱᱟ ᱫᱚᱠᱚ ᱤᱭᱟᱹ ᱦᱩᱭᱩᱜ ᱜᱮᱭᱟ ᱠᱟᱹᱢᱤ ᱦᱩᱭᱩᱜ ᱜᱮᱭᱟ, ᱟᱫᱚ ᱚᱱᱠᱟᱜᱮ᱾ ᱚᱱᱟ ᱠᱚ ᱵᱟᱠᱷᱨᱟ ᱟᱹᱰᱤ ᱠᱚᱥᱴᱚ ᱥᱟᱞᱟᱜ ᱯᱟᱨᱚᱢᱮᱱᱟ᱾ ᱟᱫᱚ ᱱᱤᱛᱳᱜ ᱡᱤᱨᱟᱹᱣ ᱞᱟᱹᱜᱤᱫ ᱡᱤᱨᱟᱹᱣ ᱵᱟᱠᱷᱨᱟᱛᱮ ᱟᱹᱰᱤ ᱡᱳᱨ ᱛᱤ ᱡᱟᱸᱜᱟ ᱠᱚ ᱵᱟᱝ ᱪᱚᱜ ᱦᱩᱭᱩᱜ ᱠᱟᱱᱟ ᱵᱟᱝ᱾
ᱠᱟᱛᱷᱟ ᱠᱟᱱ ᱜᱮᱭᱟ᱾
ᱥᱤᱧ ᱚᱠᱟ ᱧᱤᱫᱟᱹ ᱚᱠᱟ ᱵᱟᱢ ᱴᱷᱟᱹᱣᱠᱟᱹ ᱧᱟᱢᱟ᱾
ᱟᱫᱚ᱾ ᱡᱮᱸᱜᱮᱫ ᱵᱤᱫᱽᱫᱟᱹᱜᱟᱲ ᱨᱮᱫᱚ ᱢᱮᱰᱟᱢ ᱦᱟᱸᱜ ᱯᱤ ᱮᱭᱤᱪ ᱰᱤ ᱠᱚᱫᱚ ᱦᱩᱭ ᱠᱟᱱᱟ ᱥᱮ ᱪᱮᱫ?
ᱯᱤ ᱮᱭᱤᱪ ᱰᱤ ᱠᱚᱫᱚ ᱵᱟᱝᱜᱮ ᱢᱟᱱᱮ ᱱᱤᱛᱚᱝ ᱫᱚ ᱱᱟᱜᱷ ᱠᱷᱟᱹᱞᱤ ᱮᱢ ᱮ ᱛᱮᱫ ᱜᱮ ᱱᱟᱜᱷ ᱠᱚᱢᱯᱞᱤᱴ ᱦᱩᱭᱮᱱᱟ ᱾ ᱟᱫᱚ ᱚᱱᱟ ᱨᱮᱱᱟᱜ ᱦᱚᱸ ᱛᱟᱸᱦᱮᱱ ᱜᱮᱭᱟ ᱛᱚ ᱯᱤ ᱮᱭᱤᱪ ᱰᱤ ᱨᱮᱱᱟᱜ ᱦᱚᱨᱟ ᱠᱚ ᱠᱟᱹᱢᱤᱦᱚᱨᱟ ᱠᱚ ᱛᱟᱸᱦᱮᱱ ᱜᱮᱭᱟ ᱚᱱᱟ ᱮᱢ ᱮ ᱯᱟᱦᱴᱟ ᱨᱮ ᱧᱟᱢᱚᱜ ᱜᱮᱭᱟ ᱟᱫᱚ ᱚᱱᱟ ᱠᱚᱜᱮ ᱦᱤᱛᱚᱜ ᱪᱟᱵᱟᱭᱮᱱᱟ ᱡᱟᱭᱦᱳᱠ ᱾ ᱟᱹᱰᱤ ᱠᱚᱥᱴᱚ ᱥᱟᱞᱟᱜ ᱯᱟᱨᱚᱢᱮᱱᱟ ᱟᱫᱚ ᱢᱚᱱᱮᱜᱼᱟ ᱦᱚᱲ ᱫᱚ ᱠᱤᱱᱛᱩ ᱯᱟᱲᱦᱟᱣ ᱨᱮ ᱠᱚᱥᱴᱚ ᱫᱚ ᱚᱱᱠᱟ ᱫᱚ ᱵᱟᱝᱼᱟ ᱟᱫᱚ ᱱᱚᱜᱼᱚ ᱱᱚᱝᱠᱟ ᱢᱤᱫᱴᱟᱝ ᱢᱤᱫᱴᱟᱝ ᱡᱤᱱᱤᱥ ᱢᱟᱹᱱᱢᱤ ᱵᱚᱱ ᱠᱚᱥ ᱠᱚᱥᱴᱚᱜ-ᱟ ᱥᱮ ᱾
ᱟᱫᱚ ᱢᱮᱰᱟᱢ ᱵᱟᱹᱧ ᱵᱩᱡᱽ ᱞᱮᱜᱼᱟ ᱾ ᱡᱮ ᱚᱱᱟ ᱮᱢ ᱮ ᱡᱟᱦᱟᱸ ᱚᱱᱟ ᱠᱚᱢᱯᱞᱤᱴ ᱛᱟᱯᱚᱨᱮ ᱦᱚᱸᱜᱼᱚᱭ ᱯᱤᱭ ᱮᱭᱤᱪ ᱰᱤ ᱵᱟᱠᱷᱨᱟ ᱪᱮᱫ ᱠᱚ ᱛᱟᱸᱦᱮᱱ ᱠᱟᱹᱴᱤᱡ ᱯᱟᱥᱱᱟᱣ ᱠᱟᱛᱮᱫ ᱮᱢ ᱞᱟᱹᱭ ᱞᱮᱠᱷᱟᱱ ᱱᱟᱯᱟᱭ ᱠᱚᱜᱼᱟ ᱾
ᱟᱪᱪᱷᱟ ᱟᱪᱪᱷᱟ ᱟᱵᱚ ᱡᱟᱦᱟᱸ ᱯᱤ ᱮᱭᱤᱪ ᱰᱤ ᱡᱟᱦᱟᱸ ᱵᱚᱱ ᱠᱚᱨᱟᱣᱫᱟ ᱡᱮᱢᱚᱱ ᱨᱤᱥᱟᱨᱪ ᱵᱚᱱ ᱠᱚᱨᱟᱣᱟ ᱾ ᱨᱤᱥᱟᱨᱪ ᱟᱵᱚᱱ ᱟᱫᱚ ᱚᱱ ᱚᱱᱠᱟ ᱜᱮ ᱱᱚᱣᱟ ᱮᱢ ᱮ ᱨᱮᱦᱚᱸ ᱢᱤᱫᱴᱟᱝ ᱚᱱᱠᱟ ᱴᱚᱯᱤᱠ ᱠᱚ ᱛᱟᱸᱦᱮᱱᱟ ᱢᱟᱱᱮ ᱚᱱᱟ ᱦᱚᱸ ᱨᱤᱥᱟᱨᱪ ᱦᱩᱭᱩᱜ ᱛᱟᱵᱚᱱᱟ ᱾ ᱢᱟᱱᱮ ᱢᱤᱱᱤ ᱤᱥᱛᱷᱤᱥᱤᱥ ᱚᱱᱟ ᱫᱚ ᱥᱮᱬᱟ ᱠᱟᱛᱮ ᱵᱚᱱ ᱵᱮᱱᱟᱣᱟ ᱦᱟᱱᱟ ᱵᱳᱭ ᱠᱚᱵᱚᱱ ᱪᱷᱟᱯᱟᱣᱟ ᱡᱟᱦᱟᱸ ᱛᱮ ᱟᱫᱚ ᱱᱚᱣᱟ ᱦᱚᱸ ᱴᱟᱝ ᱡᱟᱦᱟᱸᱱᱟᱜ ᱢᱤᱫᱴᱟᱝ ᱪᱷᱳᱴᱳ ᱢᱮᱫᱴᱟᱝ ᱢᱤᱫᱴᱟᱝ ᱴᱚᱯᱤᱠ ᱦᱩᱰᱤᱧ ᱢᱟᱪᱷᱟ ᱤᱫᱤ ᱠᱟᱛᱮ ᱵᱚᱱ ᱠᱚᱨᱟᱣᱟ ᱾ ᱥᱟᱛᱟᱢ ᱤᱫᱤ ᱠᱟᱛᱮᱫ ᱟᱫᱚ ᱚᱱᱠᱟ ᱜᱮ ᱱᱚᱣᱟ ᱦᱚᱸ ᱛᱟᱦᱮᱸ ᱠᱟᱱᱟ ᱟᱫᱚ ᱚᱱᱠᱟ ᱟᱹᱰᱤ ᱠᱚᱥᱴᱚ ᱥᱟᱞᱟᱜ ᱛᱮᱜᱮ ᱯᱟᱨᱚᱢ ᱦᱩᱭᱱᱟ ᱡᱟᱭᱦᱳᱠ ᱾
ᱟᱪᱪᱷᱟ ᱟᱪᱪᱷᱟ ᱾
ᱚᱱᱠᱟ ᱜᱮ ᱛᱟᱸᱦᱮᱱᱟ ᱚᱱᱟ ᱦᱚᱸ ᱟᱫᱚ ᱟᱨᱚ ᱦᱟᱱᱟ ᱢᱟᱦᱟᱜ ᱢᱮᱱᱟᱜ ᱠᱟᱜ-ᱜᱮ, ᱯᱤ ᱮᱭᱤᱪ ᱰᱤ ᱡᱚᱠᱷᱚᱱ ᱠᱚᱨᱟᱣ ᱦᱩᱭᱩᱜᱼᱟ ᱱᱟᱜ ᱛᱚᱠᱷᱚᱱ ᱛᱚᱠᱷᱚᱱ ᱢᱟ ᱱᱟᱸᱜ ᱟᱨᱚ ᱢᱟᱨᱟᱝ ᱟᱜ ᱡᱷᱟᱢᱮᱞᱟ ᱢᱮᱱᱟᱜ ᱟᱠᱟᱫ ᱜᱮᱭᱟ ᱾
ᱟᱫᱚ ᱢᱮᱰᱟᱢ ᱤᱡᱟᱹ ᱡᱮᱸᱜᱮᱫ ᱵᱤᱫᱽᱫᱟᱹᱜᱟᱲ ᱨᱮ ᱱᱚᱜᱼᱚᱭ ᱮᱢ ᱮ ᱨᱮ ᱡᱟᱦᱟᱸ ᱚᱱᱟ ᱚᱱᱠᱟ ᱛᱷᱤᱥᱤᱥ ᱛᱟᱸᱦᱮᱱ ᱜᱮᱭᱟ?
ᱦᱮᱸ ᱦᱮᱸ ᱦᱮᱸ ᱛᱟᱸᱦᱮᱱ ᱜᱮᱭᱟ ᱾
ᱟᱫᱚ ᱚᱠᱟ ᱪᱚ ᱦᱟᱸᱜ ᱚᱠᱟ ᱠᱚᱨᱮ ᱪᱚ ᱦᱟᱸᱜ ᱚᱱᱟ ᱜᱮᱛᱚ ᱟᱫᱚ ᱦᱟᱸᱜ ᱥᱤᱞᱮᱵᱟᱥ ᱠᱚ ᱚᱠᱟᱞᱮᱠᱟ?
ᱦᱳᱭ ᱦᱳᱭ ᱾
ᱦᱳᱭ, ᱟᱫᱚ ᱦᱟᱸᱜ ᱡᱮ ᱟᱡ ᱟᱪᱪᱷᱟ ᱢᱮᱰᱟᱢ ᱛᱟᱞᱟᱨᱮ ᱢᱤᱴᱤᱡ ᱠᱟᱛᱷᱟᱧ ᱞᱟᱹᱭ ᱞᱮᱫ ᱜᱮ ᱡᱩᱫᱤ ᱠᱚᱞ ᱰᱤᱥᱠᱟᱱᱮᱠᱴᱚᱜ-ᱟ ᱦᱟᱸᱜ ᱟᱻ ᱟᱹᱵᱤᱱ ᱠᱚᱞ ᱵᱤᱱ ᱟᱫᱚ ᱤᱱᱤᱭᱟᱹ ᱯᱚᱨᱮ ᱫᱚ ᱦᱟᱸᱜ ᱡᱩᱫᱤ ᱯᱷᱨᱤ ᱵᱤᱱ ᱛᱟᱦᱮᱱ ᱠᱷᱟᱱ ᱦᱳᱭ ᱾ ᱟᱫᱚ ᱢᱮᱰᱟᱢ ᱞᱟᱹᱭᱮᱜ-ᱟᱹᱧ ᱡᱮ ᱛᱷᱤᱥᱤᱥ ᱫᱚ ᱦᱟᱸᱜ ᱤᱡᱟᱹ ᱦᱚᱜ-ᱚ ᱱᱚᱝᱠᱟ ᱟᱫᱚ ᱡᱟᱦᱟᱱ ᱪᱮᱛᱟᱱ ᱨᱮᱜᱮ ᱦᱚᱜ-ᱚᱭ ᱪᱷᱚᱴᱳ ᱨᱤᱥᱟᱨᱪ ᱡᱟᱦᱟᱸ ᱵᱤᱱ ᱞᱟᱹᱭ ᱠᱮᱫ ᱠᱚᱨᱟᱣ ᱞᱟᱜᱟᱜ-ᱟ, ᱟᱫᱚ ᱚᱱᱟ ᱫᱚ ᱮᱠᱟᱞ ᱟᱵᱤᱱᱟᱜ ᱢᱟᱱᱮ ᱤᱪᱪᱷᱟᱹ ᱞᱮᱠᱟ ᱥᱮ ᱚᱱᱟ ᱥᱤᱞᱮᱵᱟᱥ ᱨᱮ ᱜᱮ ᱨᱮᱰᱤ ᱠᱚᱨᱟ ᱛᱟᱦᱮᱱᱟ?
ᱦᱩᱸ ᱚ ᱵᱟᱝ ᱜᱮ ᱢᱮᱫᱴᱟᱝ ᱫᱚ ᱱᱟᱦᱟᱜ ᱡᱟᱦᱟᱸ ᱰᱤᱥᱟᱨᱴᱮᱥᱮᱱ ᱢᱮᱫᱴᱮᱝ ᱢᱮᱱᱟᱜ ᱟᱠᱟᱫᱟ,
ᱛᱚ ᱚᱱᱟ ᱫᱚ ᱱᱟᱦᱜ ᱟᱹᱵᱤᱱᱟᱜ ᱤᱪᱪᱷᱟᱹ ᱢᱚᱛᱚ ᱟᱹᱵᱤᱱ ᱚᱠᱟ ᱪᱮᱛᱟᱱ ᱨᱮ ᱵᱷᱟᱹᱜᱤ ᱵᱤᱱ ᱜᱟᱱᱟ ᱥᱮ ᱵᱤᱱ ᱫᱟᱲᱮᱭᱟᱜ-ᱟ ᱟᱹᱵᱤᱱ ᱚᱠᱟ ᱞᱮᱠᱟ ᱨᱮᱤᱯᱷᱟᱨᱮᱱᱥ ᱠᱚ ᱵᱤᱱ ᱡᱚᱜᱟᱲ ᱫᱟᱲᱮ ᱠᱟᱣᱫᱟ ᱚᱱᱟ ᱞᱮᱠᱟᱛᱮ ᱚᱱᱟ ᱫᱚ ᱱᱟᱸᱦᱜ ᱵᱤᱱ ᱟᱨ ᱢᱮᱫᱴᱟᱝ ᱫᱚ ᱛᱟᱦᱮᱸᱱᱟ, ᱢᱮᱱᱟᱜ ᱛᱟᱞᱮᱭᱟ ᱟᱞ ᱟᱞᱮᱭᱟᱜ ᱟᱞᱮᱭᱟᱜ ᱥᱤᱞᱮᱵᱟᱥ ᱠᱟᱛᱷᱟ ᱞᱤᱧ ᱢᱮᱱᱮᱜ-ᱟ ᱾ ᱛᱚ ᱚᱱᱟ ᱫᱚ ᱱᱚᱝᱠᱟ ᱛᱟᱦᱮᱱᱟ ᱰᱟᱱᱥ, ᱢᱤᱭᱩᱡᱤᱠ ᱚᱱᱟ ᱠᱚ ᱛᱟᱦᱮᱱᱟ ᱾
ᱟᱪᱪᱷᱟ ᱾
ᱡᱟᱦᱟᱸ ᱴᱨᱮᱰᱤᱥᱮᱱᱟᱞ ᱰᱟᱱᱥ ᱢᱤᱭᱩᱡᱤᱠ ᱟᱵᱚᱣᱟᱜ ᱢᱮᱱᱟᱜ ᱛᱟᱵᱚᱱᱟ ᱚᱱᱟ ᱠᱚ ᱵᱟᱨᱮ ᱛᱮ ᱚᱱᱟ ᱫᱚ ᱾ ᱚᱱᱟ ᱫᱚ ᱯᱩᱨᱟᱹᱣ ᱴᱷᱤᱠᱟᱹ ᱵᱩᱴᱟᱹ ᱢᱮᱱᱟᱜ ᱟᱠᱟᱜ-ᱟ ᱡᱮ ᱱᱚᱣᱟ ᱱᱚᱣᱟ ᱠᱚ ᱪᱮᱛᱟᱱ ᱨᱮ
ᱮᱠᱫᱚᱢ ᱡᱮ, ᱱᱚᱣᱟ ᱠᱚ ᱪᱮᱛᱟᱱ ᱨᱮ ᱜᱮ ᱠᱚᱨᱟᱣ ᱞᱟᱜᱟᱣᱢᱟ ᱦᱳᱭ ᱾
ᱠᱚ ᱟᱫᱚ ᱟᱹᱵᱤᱱ ᱵᱤᱱ ᱧᱮᱞᱟ ᱚᱠᱟᱴᱟᱜ ᱵᱷᱟᱜᱤ ᱵᱤᱱ ᱫᱟᱲᱮᱭᱟᱜ-ᱟ ᱥᱮ, ᱚᱠᱟᱴᱟᱜ ᱨᱮᱯᱷᱟᱨᱮᱱᱥ ᱵᱤᱱ ᱡᱚᱜᱟᱲ ᱫᱟᱲᱮᱭᱟ ᱠᱚᱣᱟ ᱚᱠᱟ ᱨᱮ ᱾ ᱛᱚᱛᱛᱷᱚ ᱵᱷᱟᱹᱜᱤ ᱵᱤᱱ ᱛᱩᱢᱟᱹᱞ ᱫᱟᱲᱮᱭᱟᱜ-ᱟ ᱾ ᱛᱚ ᱚᱱᱟ ᱚᱞ ᱠᱟᱛᱮ ᱛᱮ ᱚᱱᱟ ᱫᱚᱵᱤᱱ ᱠᱚᱨᱟᱣᱟ ᱾ ᱟᱨ ᱡᱟᱦᱟᱸ ᱴᱷᱮᱜ ᱟᱨ ᱢᱮᱜᱴᱟᱡ ᱢᱮᱱᱟᱜ ᱟᱠᱟᱜ, ᱚᱱᱟ ᱫᱚ ᱟᱹᱵᱤᱱᱤᱡ ᱡᱟᱦᱟᱸᱭ ᱜᱟᱭᱤᱰᱮ ᱛᱟᱦᱮᱸᱱᱟᱭ ᱥᱮ ᱚᱱᱟ ᱫᱚ ᱟᱹᱵᱤᱱᱤᱡ ᱜᱟᱭᱤᱰ ᱟᱨ ᱟᱹᱵᱤᱱᱟᱜ ᱥᱟᱞᱟᱜ ᱚᱱᱟ ᱫᱚ ᱠᱟᱛᱷᱟ ᱜᱟᱯᱟᱱ ᱦᱩᱭᱩᱜ ᱛᱟᱹᱵᱤᱱᱟ᱾ ᱡᱮ ᱚᱠᱟᱴᱟᱜ ᱞᱮᱠᱷᱟᱱ ᱵᱷᱟᱹᱜᱤᱜ-ᱟ, ᱥᱮ ᱵᱟᱝ ᱵᱷᱟᱜᱤᱜ-ᱟ ᱾ ᱚᱱᱟ ᱫᱚ ᱟᱵᱤᱱᱟᱜ ᱪᱮᱛᱟᱱ ᱨᱮ ᱱᱤᱨᱵᱷᱚᱨᱟ ᱚᱱᱟ ᱫᱚ ᱦᱟᱸᱜ᱾
ᱟᱪᱪᱷᱟ ᱟᱪᱪᱷᱟ ᱾ ᱟᱫᱚ ᱟᱫᱚ ᱢᱮᱰᱟᱢ ᱦᱟᱸᱜ ᱟᱭᱢᱟ ᱡᱟᱭᱜᱟ ᱠᱚ ᱨᱮᱜ ᱫᱚ ᱥᱮ, ᱦᱚᱸᱜ-ᱚᱭ ᱡᱮᱜᱮᱫ ᱵᱤᱫᱽᱫᱟᱹᱜᱟᱲ ᱠᱚ ᱨᱮ ᱫᱚ ᱾ ᱦᱟᱸᱜ ᱚᱱᱮ ᱵᱟᱦᱟᱨ ᱫᱟᱲᱟᱱ ᱠᱚ ᱤᱫᱤ ᱠᱚᱣᱟ, ᱚᱱᱟ ᱦᱚᱸ ᱥᱤᱞᱮᱵᱟᱥ ᱨᱮ ᱛᱟᱦᱮᱱ ᱜᱮᱭᱟ᱾
ᱦᱮᱸ ᱦᱮᱸ ᱚᱱᱟ ᱦᱚᱸ ᱦᱩᱭ ᱠᱟᱱ ᱛᱟᱞᱮᱭᱟ᱾ ᱚᱱᱟ ᱫᱚ, ᱚᱱᱟ ᱫᱚ ᱞᱟᱦᱟ ᱥ ᱥᱮᱨᱢᱟ ᱦᱩᱭᱮᱱ ᱛᱟᱞᱮᱭᱟ ᱪᱟᱞᱟᱣ ᱞᱮᱱᱟᱞᱮ, ᱟᱞᱮ ᱡᱮᱢᱚᱱ ᱛᱟᱦᱮᱸ ᱠᱟᱱ ᱛᱟᱞᱮᱭᱟ ᱾ ᱟᱵᱚᱭᱤᱡ ᱱᱩᱭ ᱢᱟᱺᱡᱷᱤ ᱨᱟᱢᱫᱟᱥ ᱴᱩᱰᱩ ᱨᱟᱹᱥᱠᱟ ᱟᱸᱜ ᱡᱟᱱᱟᱢ ᱫᱤᱥᱚᱢ ᱩᱱᱤᱭᱟᱜ ᱵᱟᱨᱮ ᱛᱮ ᱛᱟᱦᱮᱸ ᱠᱟᱱᱟ᱾ ᱴᱚᱯᱤᱠ ᱫᱚ ᱛᱟᱦᱮᱸ ᱠᱟᱱ ᱛᱟᱞᱮᱭᱟ ᱾ᱟᱫᱚ ᱚᱱᱟ ᱦᱚᱸ ᱪᱟᱞᱟᱣ ᱦᱩᱭ ᱞᱮᱱ ᱜᱮᱭᱟ᱾ ᱟᱫᱚ ᱱᱤᱛᱚᱝ ᱫᱚ ᱩᱱ ᱥᱩᱢᱟᱭ ᱫᱚ ᱚᱱᱟ ᱫᱚ ᱤᱫᱤ ᱞᱮᱜ ᱞᱮᱭᱟ ᱠᱚ ᱟᱞᱮ ᱫᱚ ᱤᱭᱩᱱᱤᱵᱷᱟᱨᱥᱤᱴᱤ ᱯᱟᱦᱴᱟ ᱠᱷᱚᱱ ᱾ ᱢᱟᱱᱮ ᱡᱷᱚᱛᱚ ᱥᱴᱩᱰᱮᱱᱴ ᱜᱮ ᱚᱱᱟ ᱫᱚ ᱦᱟᱸᱜ ᱫᱟᱲᱮᱭᱟᱜ-ᱟ ᱟᱫᱚ ᱱᱤᱛ ᱛᱚᱝ ᱫᱚ ᱱᱟᱦᱟᱜ ᱟᱯᱟᱱ ᱟᱹᱯᱤᱱ ᱡᱮᱡᱟᱨ ᱢᱚᱛᱚ ᱠᱟᱛᱮᱜ, ᱥᱤᱞᱮᱵᱟᱥᱮᱢ ᱢᱟᱱᱮ ᱤᱭᱟᱹᱢ ᱧᱮᱞᱟ ᱾ ᱟᱢᱟ ᱥᱟᱢ ᱥᱤᱞᱮᱵᱟᱥᱮᱢ ᱧᱮᱞᱟ᱾ ᱟᱫᱚ ᱚᱱᱟ ᱚᱱᱩᱯᱟᱛᱮ, ᱟᱢ ᱪᱮᱜ ᱞᱮᱠᱟᱢ ᱫᱟᱲᱮᱭᱟᱜ-ᱟ ᱪᱮᱜᱠᱟ ᱵᱟᱢ ᱫᱟᱲᱮᱭᱟᱜ-ᱟ ᱟᱫᱚ ᱱᱚᱝᱠᱟᱢ ᱤᱭᱟᱹᱭ ᱛᱟᱢᱟ᱾
ᱦᱳᱭ ᱟᱫᱚ ᱢᱮᱰᱟᱢ ᱤᱭᱟᱹ ᱮ ᱢᱮ ᱫᱚ ᱦᱟᱸᱜ ᱥᱮᱢᱤᱥᱴᱟᱨ ᱚᱣᱟᱭᱤᱥ ᱛᱚ ᱾
ᱦᱳᱭ ᱦᱳᱭ ᱦᱳᱭ ᱦᱳᱭ ᱾
ᱟᱫᱚᱢ ᱛᱟᱦᱞᱮ ᱤᱧᱟᱹᱜ ᱵᱟᱲᱟᱭ ᱛᱮ ᱫᱚ ᱡᱮ, ᱥᱮᱢᱤᱥᱴᱟᱨ ᱛᱚ ᱯᱩᱱᱭᱟ ᱥᱮᱢᱤᱥᱴᱟᱨ ᱛᱟᱵᱚᱱ ᱾ ᱛᱳ ᱢᱮᱜᱴᱟᱝ ᱜᱟ ᱨᱮ ᱦᱟᱸᱜ ᱦᱚᱸ ᱦᱚᱸᱜ-ᱚᱭ ᱡᱟᱦᱟᱸ ᱦᱮᱱᱟᱜ-ᱟ, ᱯᱷᱤᱞᱵᱷᱤᱡᱤᱰ᱾ ᱚᱱᱟ ᱛᱟᱦᱟᱱ ᱠᱟᱱᱟ᱾ ᱟᱨ
ᱛᱟᱦᱮᱸ ᱠᱟᱱ ᱛᱟᱹᱞᱤᱧᱟ᱾
ᱦᱳᱭ ᱚᱱᱟ ᱨᱮ ᱜᱮ, ᱫᱟᱲᱟᱱ ᱠᱚ ᱤᱫᱤ ᱠᱚ ᱾
ᱦᱳᱭ ᱦᱳᱭ ᱦᱳᱭ᱾
ᱦᱳᱭ, ᱟᱨ ᱟᱨ ᱢᱮᱜᱴᱟᱝ ᱫᱚ ᱦᱟᱸᱜ ᱟᱫᱚ ᱯᱟᱞᱮ ᱦᱚᱸᱜᱼᱚᱭ ᱟᱫᱚ ᱟᱢᱮᱢ ᱞᱟᱹᱭᱮᱜᱼᱟ, ᱛᱷᱤᱥᱤᱥ ᱛᱟᱦᱚᱞᱮ ᱵᱟᱨᱭᱟ ᱟᱹᱞᱤᱧ ᱫᱚᱞᱤᱧ ᱵᱟᱲᱟᱭᱟ ᱵᱟᱨᱭᱟ ᱥᱮᱢᱤᱥᱴᱟᱨᱮ ᱛᱟᱦᱮᱱᱟ᱾ ᱢᱮᱱᱠᱷᱟᱱ ᱟᱢ ᱫᱚ ᱛᱤᱱᱟᱹᱜ ᱥᱮᱢᱤᱥᱴᱟᱨᱮᱢ ᱮᱢ ᱟᱠᱟᱫᱟ᱾
ᱵᱟᱨᱭᱟ ᱥᱮᱢᱤᱥᱴᱟᱨᱜᱮ ᱢᱟᱱᱮ, ᱛᱷᱟᱨᱰ ᱥᱮᱢᱤᱥᱴᱟᱨ ᱨᱮ ᱢᱚᱱᱮ ᱦᱩᱭᱩᱜ ᱠᱟᱱᱟ ᱚᱱᱟ ᱡᱟᱦᱟᱸ ᱯᱷᱤᱞᱰ ᱥᱟᱨᱵᱷᱮ ᱡᱟᱦᱟᱸᱴᱟᱜ, ᱵᱷᱤᱡᱤᱴ ᱡᱟᱦᱟᱸ ᱵᱤᱱ ᱞᱟᱹᱭᱮᱜᱼᱟ᱾ ᱚᱱᱟᱞᱤᱧ ᱧᱟᱢ ᱞᱮᱫ ᱛᱟᱦᱮᱸ ᱛᱚ᱾ ᱟᱨ ᱱᱤᱛᱚᱜ ᱫᱚ ᱱᱟᱦᱟᱜ ᱱᱚᱜᱼᱚᱭ ᱵᱟᱨᱭᱟ ᱞᱤᱧ ᱧᱟᱢ ᱟᱠᱟᱫᱟ᱾ ᱱᱚᱜᱼᱚᱭ ᱢᱟᱱᱮ ᱥᱟᱵᱽᱡᱮᱠᱴ ᱴᱚᱯᱤᱠ ᱫᱚ ᱱᱟᱦᱟᱜ ᱵᱟᱨᱭᱟ ᱯᱮ ᱯᱟᱨ ᱛᱟᱦᱮᱸ ᱠᱟᱱ ᱛᱟᱹᱞᱤᱧᱟᱹ᱾ ᱚᱱᱟ ᱱᱤᱛᱚᱝ ᱟᱨᱦᱚᱸ ᱵᱟᱨᱭᱟ ᱧᱟᱢ ᱦᱩᱭ ᱠᱟᱱᱟ, ᱟᱫᱚ ᱱᱤᱡᱮᱛᱮ ᱠᱚᱨᱟᱣ ᱦᱩᱭᱩᱜᱼᱟ᱾ ᱚᱱᱠᱟ ᱟᱨ ᱞᱟᱦᱟ ᱪᱟᱞᱟᱣᱮᱱ ᱚᱱᱟ ᱨᱮᱫᱚ ᱢᱤᱫᱴᱟᱝ ᱜᱮ ᱛᱟᱦᱮᱸ ᱠᱟᱱ ᱛᱟᱞᱤᱧᱟ ᱟᱹᱯᱤᱞ ᱥᱟᱨᱵᱷᱮ ᱡᱟᱦᱟᱸ ᱵᱤᱱ ᱢᱮᱱᱮᱫᱼᱟ ᱟᱹᱵᱤᱱ ᱾
ᱟᱪᱪᱷᱟ ᱾ ᱦᱮᱸ ᱪᱚᱝ ᱟᱫᱚ ᱢᱮᱰᱟᱢ ᱦᱟᱸᱜ ᱟᱹᱞᱤᱧ ᱫᱚ ᱚᱱᱟ ᱫᱚ ᱵᱟᱝᱞᱤᱧ ᱧᱮᱞ ᱟᱠᱟᱜᱼᱟ ᱦᱟᱸᱜ, ᱵᱟᱲᱟᱭ ᱵᱟᱹᱱᱩᱜ ᱚᱱᱠᱟ᱾
ᱴᱳᱴᱟᱞ ᱯᱮᱭᱟ ᱦᱩᱭᱮᱱ ᱛᱟᱞᱮᱭᱟ ᱟᱫᱚ ᱪᱮᱫ?
ᱚᱱᱟ ᱜᱮᱛᱚ ᱟᱨ ᱠᱤᱱᱛᱩ, ᱟᱹᱞᱤᱧ ᱫᱚᱞᱤᱧ ᱵᱟᱲᱟᱭᱟ ᱦᱟᱸᱜ ᱵᱟᱨᱭᱟ ᱾
ᱵᱟᱝᱼᱟ ᱵᱟᱝᱼᱟ᱾ ᱟᱫᱚ ᱦᱟᱸᱜ ᱚᱠᱟᱞᱮᱠᱟ ᱵᱤᱫᱽᱫᱟᱹᱜᱟᱲ ᱨᱮ ᱚᱠᱟ ᱞᱮᱠᱟ ᱠᱚ ᱫᱚᱦᱚ ᱟᱠᱟᱫᱟ ᱱᱟᱦᱟᱜ ᱦᱮᱸ ᱦᱮᱸ᱾
ᱥᱤᱞᱮᱵᱟᱥ ᱪᱮᱛᱟᱱ ᱨᱮᱜᱮ ᱮᱠᱟ ᱴᱮᱦᱟᱴ ᱛᱟᱦᱮᱱᱟ ᱾
ᱦᱮᱸ ᱮᱠᱫᱚᱢ
ᱦᱮᱸ ᱚᱠᱟᱨᱮ ᱚᱠᱟ ᱥᱤᱞᱮᱵᱟᱥ, ᱚᱱᱠᱟ ᱢᱚᱛᱚᱡ ᱜᱮᱛᱚ ᱯᱟᱲᱦᱟᱣ ᱦᱩᱭᱩᱜᱼᱟ ᱾ ᱦᱳᱭ
ᱟᱫᱚ ᱡᱷᱚᱛᱚᱣᱟᱜ ᱵᱤᱫᱽᱫᱟᱹᱜᱟᱲ ᱨᱮᱱᱟᱜ ᱫᱚ, ᱱᱟᱦᱟᱜ ᱥᱤᱞᱮᱵᱟᱥ ᱠᱚᱼᱫᱚ ᱱᱟᱜ, ᱢᱤᱫ ᱫᱚ ᱵᱟᱝ ᱢᱤᱫ ᱜᱮᱭᱟ᱾ ᱠᱟᱹᱴᱤᱡ ᱜᱟᱱ ᱨᱮᱦᱚᱸ ᱠᱟ
ᱦᱮᱸ ᱠᱟᱹᱴᱤᱡ ᱨᱮ ᱦᱚᱸ ᱚᱱᱟ ᱫᱚ ᱵᱷᱮᱜᱟᱨᱚᱜ ᱜᱮᱭᱟ ᱾ ᱦᱩᱸ
ᱱᱟᱯᱟᱭ ᱠᱟᱛᱷᱟ, ᱛᱟᱨᱯᱚᱨᱮ ᱟᱵᱤᱱᱟᱜ ᱚᱞ ᱯᱟᱲᱦᱟᱣ ᱠᱚᱫᱚ?
ᱟ ᱰᱤᱥ ᱠᱟᱱᱮᱠᱴ ᱠᱟᱛᱮᱫ ᱠᱚᱞ ᱵᱤᱱ, ᱦᱟᱸᱜ ᱚᱠᱛᱚ ᱪᱟᱵᱟᱭᱮᱱᱟ᱾ ᱦᱳᱭ ᱟᱹᱵᱤᱱ ᱠᱚᱞ ᱵᱤᱱ ᱦᱟᱸᱜ
ᱚ ᱞᱟᱹᱭᱤᱧ ᱛᱟᱭᱚᱢ ᱫᱟᱨᱟᱢ ᱠᱚᱞ ᱞᱮᱱᱠᱷᱟᱱ, ᱦᱟᱸᱜ ᱵᱟᱝ ᱜᱟᱱᱚᱜᱼᱟ?
ᱟᱨ ᱡᱩᱫᱤ ᱢᱟᱱᱮ ᱟᱹᱵᱤᱱ ᱵᱤᱱ ᱯᱷᱨᱤᱤ ᱠᱷᱟᱱ ᱠᱚᱞ ᱵᱤᱱ?
ᱚᱠᱛᱚ ᱦᱳᱭ ᱚᱠᱛᱚ ᱜᱮ ᱱᱟᱦᱟᱜ, ᱛᱟᱭᱚᱢ ᱛᱮᱦᱚᱸ ᱨᱚᱯᱚᱲ ᱞᱮᱱᱠᱷᱟᱱ ᱜᱟᱱᱚᱜ ᱜᱮᱭ-ᱟ᱾
ᱦᱮᱸ ᱜᱟᱱᱚᱜ ᱜᱮᱭᱟ, ᱟᱫᱚ ᱡᱩᱫᱤ ᱵᱤᱱ ᱯᱷᱨᱤ ᱜᱮ ᱠᱷᱟᱱ ᱠᱚᱞ ᱵᱤᱱ ᱾ ᱵᱟᱝ ᱨᱮᱫᱚ ᱛᱟᱭᱚᱢ ᱫᱟᱨᱟᱢ ᱦᱟᱸᱜ ᱟᱫᱚ ᱠᱟᱨᱚᱱ ᱱᱤᱭᱟᱹᱴᱟᱜ ᱚᱠᱛᱚ ᱪᱟᱵᱟᱭᱱᱟ ᱥᱮ ᱾
ᱦᱩᱸ ᱦᱩᱸ ᱾
ᱦᱳᱭ ᱟᱫᱚ ᱦᱟᱸᱜ ᱟᱫᱽᱷᱟ - ᱟᱫᱽᱟᱜᱼᱟ᱾ ᱮᱱᱠᱷᱟᱱ ᱯᱚᱨᱮᱛᱮ ᱦᱟᱸᱜ ᱠᱚᱞ ᱵᱤᱱ, ᱛᱚ ᱢᱟᱥ ᱜᱮ
ᱦᱮᱸ ᱴᱷᱤᱠ ᱜᱮᱭᱟ ᱛᱚᱵᱮ᱾
ᱦᱮᱸ ᱢᱟ ᱦᱮᱸ